ᱥᱟᱹᱜᱚᱱ ᱥᱤᱝᱜᱟᱹᱲ ᱜᱚᱢᱠᱮ ᱾ ᱦᱮᱞᱳ
ᱦᱳᱭ ᱜᱚᱢᱠᱮ ᱾
ᱦᱮᱸ ᱢᱮᱱᱮᱫᱟᱞᱤᱧ ᱥᱟᱹᱜᱩᱱ ᱥᱤᱝᱜᱟᱹᱲ ᱾
ᱜᱚᱢᱠᱮ ᱟᱸᱡᱚᱢ ᱧᱟᱢ ᱫᱟᱵᱤᱱ?
ᱦᱚᱭ ᱟᱸᱡᱚᱢᱚᱜ ᱠᱟᱱ ᱜᱮᱭᱟ, ᱟᱵᱮᱱ ᱟᱹᱞᱤᱧᱟᱜ ᱵᱮᱱ ᱟᱸᱡᱚᱢ ᱫᱟ?
ᱦᱳᱭ ᱟᱹᱞᱤᱧ ᱦᱚᱸ ᱞᱤᱧ ᱟᱸᱡᱚᱢᱮᱫ ᱜᱮᱭᱟ᱾
ᱟᱪᱷᱟ ᱢᱮᱱ ᱫᱟᱹᱞᱤᱧ ᱥᱟᱹᱜᱩᱱ ᱥᱤᱸᱜᱟᱹᱲ᱾
ᱦᱚᱭ ᱜᱚᱝᱠᱮ ᱥᱟᱹᱜᱩᱱ ᱥᱤᱝᱜᱟᱹᱲ᱾
ᱛᱟ ᱯᱚᱨᱮ ᱡᱚᱢ ᱵᱟᱲᱟ ᱠᱚᱫᱚ ᱦᱚᱭᱱᱟ ᱥᱮ ᱟᱹᱣᱨᱤ?
ᱦᱚᱭ ᱜᱚᱝᱠᱮ ᱱᱚᱚᱭ ᱡᱚᱢ ᱵᱟᱲᱟ ᱠᱟᱛᱮᱜ ᱜᱮ ᱫᱩᱲᱩᱵ ᱵᱟᱲᱟ ᱦᱚᱭ ᱠᱟᱱᱟ᱾ ᱯᱤᱸᱰᱟᱹ ᱥᱮᱫ ᱨᱮ ᱵᱟᱲᱜᱮ ᱫᱟᱹᱱ ᱠᱩᱞᱦᱤ ᱫᱷᱟᱨᱮ ᱨᱮ᱾ ᱠᱟᱹᱴᱤᱡ ᱟᱫᱚ, ᱢᱟᱱᱮ ᱠᱟᱹᱴᱤᱡ ᱦᱚᱭ ᱵᱟᱲᱟ ᱭᱮᱜ ᱟᱭ ᱛᱚ ᱱᱤᱛ ᱫᱚ ᱵᱷᱟᱜᱮ ᱜᱮ ᱵᱩᱡᱷᱟᱹᱜ ᱠᱟᱱᱟ᱾ ᱟᱨ ᱟᱹᱵᱤᱱ ᱫᱚ ᱠᱤᱫᱚᱜ ᱱᱟ ᱵᱤᱱ ᱥᱮ ᱟᱹᱣᱨᱤ?
ᱦᱟᱸ ᱟᱹᱞᱤᱧ ᱦᱚᱸ ᱞᱤᱧ ᱡᱚᱢ ᱵᱟᱲᱟᱣ ᱠᱟᱫᱟ ᱛᱟ ᱯᱚᱨᱮ ᱪᱟᱥ ᱠᱟᱹᱢᱤ ᱛᱚ ᱟᱫᱚ ᱦᱟᱸᱜ ᱱᱟᱥᱮ ᱠᱷᱮᱛ ᱛᱮ ᱪᱟᱞᱟᱣ ᱦᱚᱭ ᱞᱮᱱᱟ ᱤᱭᱟᱹ ᱛᱮ ᱞᱟᱸᱜᱟᱣ ᱧᱚᱜ ᱵᱩᱡᱷᱟᱹᱜ ᱠᱟᱱᱟ᱾ ᱡᱚᱢ ᱵᱟᱲᱟ ᱠᱟᱛᱮᱫ ᱡᱤᱨᱟᱹᱣ ᱵᱟᱲᱟ ᱦᱩᱭᱩᱜ ᱠᱟᱱᱟ᱾
ᱟᱪᱷᱟ ᱟᱪᱷᱟ᱾
ᱛᱟ ᱯᱚᱨᱮ ᱢᱮᱱ ᱫᱟᱹᱞᱤᱧ ᱵᱟᱦᱨᱮ ᱨᱮᱵᱮᱱ ᱫᱩᱲᱩᱵ ᱠᱟᱱᱟ᱾ ᱥᱤᱠᱬᱤᱡ ᱠᱩ ᱵᱟᱝ ᱠᱚ ᱜᱮᱨᱮᱫ ᱯᱮ ᱛᱮ?
ᱵᱟ ᱟᱫᱚ ᱵᱟᱦᱨᱮ ᱫᱚᱢ ᱫᱚ ᱞᱟᱭᱤᱴ ᱡᱚᱞ ᱨᱮ ᱢᱮᱱᱟᱜᱼᱟ᱾ ᱱᱤᱛᱚᱜ ᱫᱚ ᱥᱤᱠᱬᱤᱡ ᱫᱚ ᱵᱟᱠᱚ ᱞᱟᱜᱟᱜ ᱠᱟᱱᱟ ᱦᱟᱸᱜ ᱞᱟᱭᱤᱴ ᱟᱹᱬᱤᱡ ᱠᱟᱜ ᱞᱮᱠᱷᱟᱱ ᱦᱟᱸᱜ ᱞᱟᱜᱟᱣ ᱫᱚᱠᱚ ᱞᱟᱜᱟᱜᱼᱟ᱾ ᱜᱤᱭᱟ ᱟᱨ ᱡᱩᱫᱤ ᱠᱚ ᱞᱟᱜᱟᱣ ᱮᱢᱟᱱᱚᱜ ᱟᱨᱦᱚᱸ ᱦᱟᱸᱜ ᱫᱚ ᱚᱱᱟ ᱵᱤᱞᱤ ᱪᱚᱠᱟᱜ ᱠᱚ ᱠᱟᱹᱴᱤᱡ ᱫᱷᱚᱨᱟᱣᱮᱜ ᱠᱟᱱ ᱜᱮ ᱦᱟᱸᱜ ᱠᱤᱪᱷᱩ ᱜᱷᱟᱹᱲᱤᱡ ᱫᱚᱥ ᱯᱚᱱᱨᱚ ᱠᱩᱲᱤ ᱢᱤᱱᱤᱴ ᱱᱟᱠᱷᱟᱱ ᱵᱷᱟᱜᱮ ᱱᱟᱯᱟᱭ ᱜᱤ ᱫᱩᱲᱩᱵ ᱦᱟᱛᱟᱲ ᱜᱟᱱᱚᱜᱼᱟ᱾
ᱟᱪᱷᱟ᱾ ᱨᱚᱲ ᱵᱟᱝ ᱟᱸᱡᱚᱢᱚᱜ ᱠᱟᱱ ᱛᱟᱵᱮᱱᱟ᱾ ᱵᱟᱝ ᱜᱮ, ᱩᱠᱩᱨ᱾
ᱫᱚ ᱵᱟᱝ, ᱫᱩᱲᱩᱵ ᱵᱟᱲᱟ ᱠᱚᱜ᱾ ᱦᱮᱸ ᱦᱚᱲᱢᱚ ᱠᱚ ᱡᱤᱨᱟᱹᱣ ᱵᱟᱲᱟ ᱠᱟᱜ ᱦᱩᱭᱩᱜ-ᱟ᱾ ᱟᱨᱠᱩ ᱡᱟᱹᱯᱤᱫ ᱠᱟᱜ ᱦᱩᱭᱩᱜᱼᱟ᱾
ᱟᱪᱪᱷᱟ ᱱᱚᱝᱠᱟ ᱴᱷᱟᱱ ᱴᱷᱟ ᱡᱚᱨ ᱡᱚᱨ ᱨᱚᱲ ᱵᱮᱱ ᱛᱟᱦᱞᱮ ᱠᱷᱟᱱ ᱟᱸᱡᱚᱢᱚᱜ ᱠᱟᱱ ᱛᱟᱵᱮᱱᱟ᱾
ᱛᱟᱦᱚᱞᱮ ᱟᱵᱤᱱ ᱫᱚ ᱪᱟᱥ ᱠᱟᱢᱤ ᱨᱮᱫᱚ ᱵᱤᱱ ᱟᱬᱜᱚ ᱠᱟᱱᱟ ᱥᱮ ᱟᱹᱣᱨᱤ?
ᱦᱮᱸ ᱩᱫ ᱞᱮᱠᱷᱟ ᱱᱮ᱾
ᱢᱮᱱ ᱫᱟᱹᱞᱤᱧ ᱪᱟᱥ ᱠᱟᱹᱢᱤ ᱨᱮᱵᱮ ᱟᱬᱜᱚ ᱠᱟᱱᱟ ᱥᱮ ᱟᱹᱣᱨᱤ᱾
ᱵᱟᱝ ᱜᱚᱢᱠᱮ ᱵᱟᱝ ᱟᱸᱡᱚᱢ ᱦᱤᱡᱩᱜ ᱠᱟᱱᱟ ᱨᱚᱲ ᱠᱟᱴᱟ ᱠᱟᱴᱟᱜ ᱠᱟᱱᱟ᱾
ᱚ ᱢᱮᱱ ᱫᱟᱹᱞᱤᱧ ᱪᱟᱥ ᱠᱟᱹᱢᱤ ᱫᱚ ᱛᱤᱱᱟᱹᱜ ᱥᱟᱹᱜᱤᱧ ᱵᱮᱱ ᱞᱟᱦᱟ ᱠᱮᱫᱟ᱾
ᱦᱮᱸ
ᱟᱪᱷᱟ
ᱵᱟᱝ ᱟᱸᱡᱚᱢ ᱴᱷᱤᱠᱟᱹᱜ ᱠᱟᱱ ᱛᱟᱵᱮᱱᱟ ᱯᱩᱨᱩᱱᱚᱜ᱾
ᱟᱵᱮ ᱱᱟᱜ ᱫᱩᱞᱤᱧ ᱟᱸᱡᱚᱢᱮᱫᱟ ᱦᱟᱸᱜ ᱟᱹᱞᱤᱧᱟᱜ ᱫᱚ ᱦᱚᱭᱛᱚ ᱴᱟᱣᱚᱨ ᱰᱤᱥᱴᱟᱵ ᱮᱫᱟᱭ᱾
ᱦᱩᱸ ᱵᱟᱝ ᱵᱟᱢ ᱵᱟᱝ ᱟᱸᱡᱚᱢ ᱴᱷᱤᱠᱟ ᱨᱚᱲ ᱠᱟᱴᱟᱜ ᱠᱟᱱᱟ ᱢᱤᱫ᱾
ᱳ ᱪᱟᱥ ᱛᱟᱦᱞᱮ ᱛᱤᱱᱟᱹᱜ ᱜᱟᱱ ᱵᱮᱱ ᱢᱟᱬᱟᱝ ᱠᱮᱫᱟ᱾ ᱵᱟᱝ ᱟᱸᱡᱚᱢᱚᱜ ᱠᱟᱱ ᱛᱟᱵᱤᱱ ᱫᱚ ᱜᱚᱝᱠᱮ᱾